ᱦᱮᱞᱳ᱾
ᱦᱮᱞᱳ᱾
ᱦᱳᱭ ᱟᱹᱞᱤᱧᱟᱜ ᱟᱣᱟᱡ ᱵᱮᱱ ᱟᱸᱡᱚᱢ ᱧᱟᱢ ᱮᱫᱟ?
ᱦᱳᱭ ᱦᱳᱭ ᱟᱸᱡᱚᱢ ᱧᱟᱢᱚᱜ ᱠᱟᱱᱟ᱾
ᱚ ᱜᱮ ᱡᱚᱦᱟᱨ ᱜᱮ᱾
ᱦᱚᱭ᱾
ᱱᱟᱯᱟᱭ ᱜᱮ ᱢᱮᱱᱟᱜ ᱵᱮᱱᱟ?
ᱦᱳᱭ ᱦᱳᱭ ᱱᱟᱯᱟᱭ ᱜᱮ ᱢᱮᱱᱟᱜ ᱞᱤᱧᱟᱹ᱾ ᱟᱵᱮᱱ ᱜᱮ ᱪᱮᱫ ᱞᱮᱠᱟ ᱢᱮᱱᱟᱜ ᱵᱮᱱᱟ?
ᱟᱪᱪᱷᱟ ᱟᱹᱞᱤᱧ ᱦᱚᱸ ᱱᱚᱜᱼᱚᱭ ᱱᱟᱯᱟᱭ ᱜᱮ ᱢᱮᱱᱟᱜ ᱞᱤᱧᱟᱹ᱾ ᱟᱨ ᱥᱟᱶᱛᱮ ᱡᱚᱛᱚ ᱦᱚᱲ ᱜᱮ ᱜᱚᱜᱚ, ᱵᱟᱵᱟ ᱚᱲᱟᱜ ᱨᱮ ᱫᱟᱫᱟ, ᱦᱤᱞᱤ ᱡᱚᱛᱚ ᱜᱮ ᱱᱟᱯᱟᱭ ᱜᱮ ᱢᱮᱱᱟᱜ ᱠᱚᱣᱟ᱾
ᱟᱪᱪᱷᱟ ᱟᱪᱪᱷᱟ ᱟᱹᱰᱤ ᱱᱟᱯᱟᱭ ᱜᱮ ᱱᱟᱯᱟᱭ ᱜᱮᱵᱚᱱ ᱛᱟᱦᱮᱸᱱ ᱠᱷᱟᱡ ᱜᱮ᱾ ᱢᱚᱡᱽ ᱜᱮ᱾ ᱟᱨ ᱪᱮᱫ ᱠᱚ ᱯᱮ, ᱪᱮᱫ ᱠᱚᱵᱮᱱ ᱠᱟᱹᱢᱤ ᱵᱟᱲᱟᱭᱮᱫᱟ ᱱᱤᱛ ᱚᱠᱛᱚ ᱫᱚ?
ᱦᱚᱜ-ᱚ ᱱᱚᱜᱼᱚᱭ ᱠᱟᱹᱢᱤ ᱠᱚᱫᱚ ᱦᱟᱸᱜ ᱢᱩᱪᱟᱹᱫ ᱞᱮ ᱦᱟᱛᱟᱲ ᱠᱟᱱᱟ, ᱫᱟᱜ ᱠᱩᱭ ᱢᱩᱪᱟᱹᱫ ᱟᱠᱟᱜ ᱛᱮ᱾ ᱚᱱᱮ ᱦᱚᱞᱟ ᱛᱷᱚᱲᱟ ᱧᱚᱜ ᱮ ᱫᱟᱜ ᱞᱮᱫᱟ ᱟᱨ ᱛᱮᱦᱮᱧ ᱫᱚ ᱱᱚᱜ-ᱚᱭ ᱦᱟᱸᱜ ᱮ ᱥᱤᱛᱩᱝ ᱠᱟᱫᱟ, ᱟᱫᱚ
ᱛᱷᱚᱲᱟ ᱜᱟᱱ ᱯᱚᱱᱮᱭᱟ ᱜᱟᱱ
ᱟᱱ ᱠᱷᱮᱛ ᱞᱮ ᱨᱚᱦᱚᱭ ᱠᱟᱫᱟ ᱟᱫᱚ ᱱᱤᱛᱚᱜ ᱫᱚ ᱫᱟᱜ ᱠᱚᱫᱚ ᱢᱩᱪᱟᱹᱫ ᱠᱟᱱ ᱛᱟᱞᱮ ᱛᱮ ᱚᱲᱟᱜ ᱠᱚᱨᱮ ᱜᱮ ᱢᱮᱱᱟᱜ ᱞᱮᱭᱟ᱾
ᱟᱪᱪᱷᱟ ᱟᱪᱪᱷᱟ ᱟᱪᱪᱷᱟ ᱟᱪᱪᱷᱟ ᱟᱫᱚ ᱱᱚᱝᱠᱟ ᱠᱷᱮᱛ ᱵᱟᱹᱫᱽ ᱠᱚ ᱦᱩᱲᱩ ᱨᱚᱦᱚᱭ ᱠᱚᱯᱮ ᱮᱦᱚᱵ ᱮᱛᱚᱦᱚᱵ ᱟᱠᱟᱫᱟ ᱛᱟᱨ ᱢᱟᱱᱮ ᱛᱟᱭ ᱛᱚ? ᱟᱫᱚ ᱟᱞᱮ ᱥᱮᱱ ᱦᱚᱸ ᱚᱝᱠᱟ ᱫᱟᱜ ᱫᱚ ᱟᱞᱮ ᱥᱮᱱ ᱦᱚᱸ ᱦᱚᱞᱟ ᱫᱚ ᱫᱟᱜ ᱫᱚᱭ ᱫᱟᱜ ᱠᱮᱫ ᱜᱮᱭᱟ᱾ ᱟᱫᱚ ᱢᱮᱱᱠᱷᱟᱱ, ᱟᱫᱚ ᱛᱤᱦᱤᱧ ᱢᱟ ᱯᱩᱨᱱᱤᱢᱟ ᱠᱟᱱ ᱟᱨ, ᱜᱟᱯᱟ ᱦᱚᱸ ᱦᱟᱸᱜ ᱨᱚᱛ ᱠᱟᱱᱟ ᱦᱟᱸᱜ, ᱛᱮᱦᱤᱧ ᱫᱚ, ᱵᱟᱝ ᱵᱟᱝ ᱛᱮᱦᱤᱧ ᱫᱚ ᱵᱟᱝ ᱠᱟᱱᱟ ᱜᱟᱯᱟ ᱜᱮ ᱠᱟᱱᱟ ᱯᱩᱨᱱᱤᱢᱟ ᱦᱟᱸᱜ ᱟᱫᱚ ᱦᱟᱸᱜ, ᱵᱚᱞᱮ ᱱᱚᱱᱛᱮ ᱟᱞᱮ ᱥᱮᱜᱫᱚ ᱱᱚᱝᱠᱟ ᱤᱭᱟᱹ ᱠᱚᱨᱮ ᱫᱚ ᱢᱟᱱᱮ ᱱᱟᱦᱮᱞ ᱠᱚᱫᱚ ᱵᱟᱠᱚ ᱡᱚᱲᱟᱣᱟ᱾ ᱱᱚᱝᱠᱟ ᱜᱮ, ᱟᱫᱚ ᱟᱯᱮ ᱥᱮᱫ ᱫᱚ ᱪᱮᱫ ᱞᱮᱠᱟ ᱠᱩ ᱢᱟ
ᱢᱟᱱᱮ ᱯᱩᱨᱱᱤᱢᱟ ᱫᱤᱱ ᱫᱚ ᱱᱟᱦᱮᱞ ᱵᱟᱯᱮ ᱡᱚᱲᱟᱣ ᱛᱟᱦᱮᱸᱱᱟ?
ᱵᱟᱝ ᱵᱟᱝ ᱵᱟᱞᱮ ᱡᱚᱲᱟᱣᱟ, ᱟ ᱥᱮ ᱴᱨᱟᱠᱴᱟᱨ ᱦᱚᱸ ᱠᱚ ᱦᱚᱸ ᱵᱟᱠᱚ ᱪᱟ ᱵᱟᱝ ᱵᱟᱝ।
ᱟᱪᱪᱷᱟ।
ᱟᱫᱚ ᱟᱫᱚ ᱟᱞᱮ ᱥᱮᱫ ᱫᱚ ᱦᱩᱲᱩ ᱨᱚᱦᱚᱭ ᱫᱚ ᱵᱟᱠᱚ ᱞᱟᱜᱟᱣ ᱟᱠᱟᱱᱟ ᱵᱚᱞᱮ ᱱᱤᱛ ᱚᱠᱛᱚ ᱫᱚ, ᱟᱫᱚ ᱦᱟᱸᱜ ᱟᱨ ᱱᱚᱜ ᱱᱚᱜ-ᱚᱭ ᱫᱟᱜ ᱠᱮᱫᱟᱭ ᱟᱞᱮ ᱥᱮᱫ ᱫᱚ ᱞᱟᱦᱟ ᱥᱮᱫ, ᱞᱟᱦᱟ ᱠᱷᱚᱱ ᱫᱚ ᱵᱟᱭ ᱫᱟᱜ ᱠᱟᱜ ᱛᱟᱦᱮᱸᱱᱟ ᱩᱱᱟᱹᱜ ᱫᱚ᱾ ᱱᱚᱜ-ᱚᱭ ᱦᱚᱞᱟ ᱜᱮ ᱛᱷᱚᱲᱟᱭ ᱫᱟᱜ ᱵᱟᱲᱟ ᱠᱮᱫ, ᱟᱫᱚ ᱦᱚᱞᱟ ᱢᱟᱱᱮ ᱢᱟᱫᱷᱮᱨ ᱟᱨ ᱦᱚᱞᱟ ᱛᱷᱚᱲᱟᱭ ᱫᱟᱜ ᱵᱟᱲᱟ ᱠᱮᱫᱟ, ᱟᱫᱚ ᱱᱤᱛ ᱚᱠᱛᱚ ᱫᱚ ᱛᱤᱦᱮᱧ ᱫᱚ ᱟᱹᱰᱤ ᱡᱳᱨᱮ ᱥᱤᱛᱩᱝ ᱮᱫᱟ ᱵᱚᱞᱮ, ᱟᱫᱚ ᱱᱚᱜ-ᱚ ᱚᱝᱠᱟ ᱟᱨᱠᱤ ᱟᱞᱮ ᱥᱮᱜ ᱫᱚ ᱱᱤᱛᱚᱜ ᱫᱚ, ᱟᱨ
ᱦᱳᱭ ᱦᱳᱭ᱾
ᱟᱨ ᱟᱯᱮ ᱥᱮᱷ ᱪᱮᱜ ᱞᱮᱠᱟ?
ᱦᱳᱭ ᱱᱚᱜ-ᱚᱭ, ᱛᱮᱦᱮᱧ ᱫᱚ ᱱᱚᱰᱮ ᱦᱚᱸ ᱟᱹᱰᱤ ᱡᱟᱹᱥᱛᱤ ᱜᱮ ᱥᱤᱛᱩᱝ ᱠᱟᱜᱼᱟᱭ ᱥᱮᱛᱟᱜ ᱠᱷᱚᱱ ᱜᱮ ᱥᱤᱛᱩᱝ ᱜᱮ ᱧᱮᱞᱚᱜ ᱠᱟᱱᱟ, ᱱᱤᱛ ᱛᱚᱝ ᱦᱚᱸ ᱱᱚᱝᱠᱟ ᱢᱟᱱᱮ ᱫᱟᱜ ᱨᱮᱱᱟᱜ ᱢᱳᱣᱥᱳᱢ ᱞᱮᱠᱟ ᱫᱚ ᱵᱟᱝ ᱵᱩᱡᱩᱜ ᱠᱟᱱᱟ ᱦᱟᱸᱜ।
ᱦᱩᱸ ᱦᱩᱸ ᱦᱩᱸ ᱟᱞᱮ ᱥᱮ ᱦᱚᱸ ᱚᱱᱠᱟᱜᱮ᱾ ᱟᱫᱚ ᱱᱤᱛ ᱚᱠᱛᱚ ᱫᱚ ᱧᱮᱞᱚᱜ ᱠᱟᱱᱟ
ᱦᱳᱭ।
ᱢᱮᱱᱫᱟᱹᱧ ᱠᱷᱮᱛ, ᱢᱮᱱᱫᱟᱧ ᱟᱯᱮᱫᱚ ᱛᱟᱨᱢᱟᱱᱮ ᱦᱩᱲᱩ ᱨᱚᱦᱚᱭ ᱫᱚ, ᱛᱤᱱ ᱛᱤᱥ ᱠᱷᱚᱡ ᱯᱮ ᱞᱟᱜᱟᱣ ᱟᱠᱟᱱᱟ?
ᱦᱳᱭ ᱢᱟᱱᱮ ᱦᱩᱭ ᱱᱟ᱾ ᱵᱟᱨ ᱥᱚᱯᱛᱟ ᱜᱟᱱ ᱦᱩᱭ ᱮᱱᱟ᱾ ᱮᱦᱚᱵ ᱠᱟᱛᱮ ᱚᱱᱟ ᱞᱮᱠᱟᱛᱮ ᱯᱚᱱᱭᱟ ᱜᱟᱱ ᱠᱷᱮᱛ ᱫᱚ ᱨᱚᱦᱚᱭ ᱦᱩᱭ ᱟᱠᱟᱱᱟ ᱾ ᱟᱨ ᱱᱤᱛᱚᱜ ᱫᱚ ᱫᱟᱜ ᱠᱚ ᱢᱩᱪᱟᱹᱫ ᱠᱟᱱᱛᱮ ᱡᱤᱨᱟᱹᱣ ᱦᱟᱛᱟᱲ ᱦᱩᱭ ᱟᱠᱟᱱᱟ। ᱮᱦᱚᱵ ᱦᱩᱭᱩᱜ-ᱟ ᱦᱟᱸᱜ ᱟᱨᱚ।
ᱦᱮᱸ ᱟᱪᱪᱷᱟ - ᱟᱪᱪᱷᱟ ᱟᱫᱚ ᱟᱞᱮ ᱥᱮᱫ ᱫᱚ ᱦᱩᱲᱩ ᱥᱚᱢᱚᱭ ᱫᱚ ᱱᱤᱛ ᱚᱠᱛᱚ ᱫᱚ ᱢᱟᱱᱮ, ᱵᱟᱠᱚ ᱞᱟᱜᱟᱣ ᱫᱟᱲᱮᱣᱟᱜ ᱠᱟᱱᱟ ᱾ ᱢᱤᱫ ᱫᱷᱟᱣ ᱥᱮᱨᱢᱟ ᱵᱟᱭ ᱫᱟᱜ ᱞᱮᱠᱷᱟᱱ ᱫᱚ। ᱞᱟᱜᱟᱣ ᱦᱚᱭ ᱪᱮᱠᱟᱯ ᱞᱟᱜᱟᱜᱼᱟ᱾ ᱥᱮᱨᱢᱟ ᱵᱟᱭ ᱫᱟᱜ ᱞᱮᱠᱷᱟᱱ ᱫᱚ ᱾ ᱦᱩᱲᱩ ᱨᱚᱦᱚᱭ ᱫᱚ ᱛᱷᱚᱲᱟ ᱢᱩᱥᱠᱤᱞ ᱜᱮᱭᱟ। ᱫᱟᱜ ᱜᱮᱛᱚ, ᱫᱟᱜ ᱨᱮᱱᱟᱜ ᱜᱮᱛᱚ ᱤᱭᱟᱹ ᱫᱚ, ᱫᱟᱜᱟᱭ ᱞᱚᱥᱚᱫᱟᱢ ᱠᱷᱮᱛ। ᱛᱚᱵᱮ ᱮᱱᱤᱡ ᱜᱮᱛᱚ, ᱦᱩᱲᱩ ᱫᱚᱢ ᱨᱚᱦᱚᱭ ᱫᱟᱲᱮᱭᱟ-ᱜ ᱠᱟᱱᱟ।
ᱦᱳᱭ ᱦᱳᱭ।
ᱟᱫᱚ ᱚᱱᱟᱜᱮ ᱵᱚᱞᱮ ᱮᱠᱷᱚᱱ ᱥᱮᱨᱢᱟ, ᱥᱮᱫ ᱜᱮ ᱠᱚᱭᱚᱜ ᱠᱟᱛᱮᱜ ᱦᱚᱲ ᱠᱚ ᱫᱩᱲᱩᱵ ᱟᱠᱟᱱᱟ। ᱛᱤᱥᱮ ᱫᱟᱜᱟ, ᱛᱤᱥᱮ ᱪᱤᱠᱟᱭᱟ
ᱟᱪᱪᱷᱟ ᱛᱟᱺᱜᱤ ᱠᱟᱜᱼᱟ ᱵᱚᱱ, ᱫᱟᱜᱟᱭ ᱦᱟᱸᱜ।
ᱦᱮᱸ, ᱦᱮᱸ ᱪᱟᱸᱫᱚ ᱫᱚ ᱵᱟᱭ ᱜᱚᱡ ᱵᱚᱱᱟ, ᱢᱟ ᱡᱟᱦᱟᱸ ᱱᱟᱜ ᱞᱟᱹᱠ ᱠᱟᱛᱮ ᱜᱮ ᱦᱟᱜ ᱡᱟᱦᱟᱸᱱᱟᱜ ᱦᱩᱭᱩᱜᱼᱟ।
ᱦᱳᱭ ᱮ ᱟᱯᱮᱥᱮᱱ ᱫᱚ, ᱢᱟᱱᱮ ᱛᱤᱱᱟᱹᱜ ᱫᱚᱢ ᱯᱮ, ᱪᱟᱥ ᱛᱟᱦᱮᱸᱱᱟ ᱦᱩᱲᱩ ᱪᱟᱥ ᱫᱚ?
ᱟᱞᱮ ᱥᱮᱱ ᱫᱚ ᱯᱮ ᱫᱷᱟᱱ ᱞᱮ ᱪᱟᱥᱟ ᱦᱩᱲᱩ।
ᱯᱮ ᱫᱚᱢ ᱯᱮ ᱪᱟᱥᱟ ᱦᱩᱲᱩ?
ᱦᱚᱭ᱾
ᱵᱟᱯ ᱨᱮ᱾
ᱚᱸᱜ ᱟᱯᱮ ᱥᱮᱜ ᱫᱚ?
ᱟᱞᱮ ᱥᱮᱱ ᱫᱚ ᱢᱤᱫ ᱫᱚᱢ ᱜᱤ᱾
ᱚᱻ ᱛᱟᱨᱢᱟᱱᱮ ᱟᱯᱮ ᱜᱤ, ᱟᱯᱮ ᱜᱤ ᱯᱮ ᱟᱯᱮ ᱥᱮᱡ ᱜᱮ ᱛᱟᱦᱚᱞᱮ ᱦᱩᱜ ᱦᱩᱲᱩ ᱪᱟᱥ ᱨᱮᱱᱟᱜ ᱵᱮᱥᱤ ᱫᱚᱨᱠ ᱠᱟᱨᱟ ᱛᱟᱭ ᱛᱚ, ᱟᱞᱮ ᱥᱮᱱ ᱠᱷᱚᱱ ᱫᱚ᱾
ᱮᱸᱜ ᱦᱚᱭ᱾
ᱟᱸ ᱾ ᱟᱫᱚ ᱢᱮᱱᱮᱜ ᱠᱟᱱᱟᱢ, ᱢᱤᱫ ᱫᱷᱟᱱ ᱯᱮ ᱪᱟᱥᱟ᱾ ᱟᱫᱚ ᱚᱱᱟ ᱞᱟᱹᱜᱤᱜ ᱤᱧ ᱢᱮᱱ ᱫᱟ ᱼᱼ ᱟᱯᱮ ᱥᱮᱱ ᱜᱮ ᱫᱚᱨᱠᱟᱨ ᱠᱟᱱᱟ? ᱡᱟᱹᱥᱛᱤ ᱫᱚ ᱟᱞᱮ ᱥᱮᱱ ᱫᱚᱼᱼ ᱚᱸᱻ ᱯᱮ ᱫᱷᱟᱱ ᱞᱮ ᱪᱟᱥᱟ ᱾ ᱵᱚᱞᱮ ᱯᱮ ᱫᱷᱟᱱ ᱫᱚ ᱡᱚᱛᱚ ᱠᱷᱮᱛ ᱨᱮᱫᱚ ᱵᱟᱝ ᱪᱟᱥᱚᱜ-ᱟ᱾ ᱵᱟᱨ ᱫᱷᱟᱱ ᱡᱚᱛᱚ ᱠᱷᱮᱛ ᱨᱮᱞᱮ ᱪᱟᱥᱟ᱾ ᱟᱨᱚ ᱟᱨ ᱢᱤᱫ ᱫᱷᱟᱱ ᱫᱚᱼᱼ ᱡᱟᱦᱟᱸ ᱠᱮᱱᱮᱞ ᱮᱸ ᱟᱹᱲᱤ ᱟᱹᱲᱤ ᱛᱮ ᱛᱮᱦᱮᱱ ᱾ ᱵᱟ ᱟᱨ ᱱᱚᱣᱟ ᱜᱟᱰᱟ ᱟᱹᱲᱤ ᱟᱹᱲᱤᱼᱼ ᱛᱮᱦᱮᱱ ᱡᱟᱦᱟᱸ ᱠᱷᱮᱛ ᱠᱩ, ᱚ ᱚᱱᱟ ᱠᱚᱞᱮ ᱪᱟᱥᱟ ᱟᱞᱮ ᱥᱮᱡ ᱫᱚ ᱪᱚᱫᱽᱼᱼ ᱪᱮᱫᱟᱜ ᱡᱮ, ᱟᱞ ᱟᱞᱮ ᱥᱮᱜ ᱫᱚᱼᱼ ᱠᱮᱱᱮᱞ ᱦᱚᱸ ᱢᱮᱱᱟᱜ ᱟᱠᱟᱫᱟ, ᱜᱟᱰᱟ ᱦᱚᱸ ᱢᱮᱱᱟᱜ ᱟᱠᱟᱫᱟ, ᱤᱱᱟᱹ ᱪᱷᱟᱰᱟ ᱠᱟᱛᱮᱜ ᱥᱟᱵᱽᱢᱟᱨᱥᱟᱹᱞ ᱯᱤᱞᱼᱼ